ᱦᱮᱞᱳ ᱜᱚᱝᱠᱮ
ᱟᱸᱡᱚᱢᱚᱜ ᱠᱟᱱᱟ ᱜᱚᱝᱠᱮ, ᱦᱮᱸ ᱟᱸᱡᱚᱢᱚᱜ ᱠᱟᱱᱟ᱾ ᱤᱧᱟᱜ ᱨᱚᱲ ᱵᱮᱱ ᱟᱸᱡᱚᱢ ᱧᱚᱢ ᱫᱟ? ᱦᱮᱸ ᱟᱸᱡᱚᱢᱚᱜ ᱠᱟᱱᱟ᱾
ᱦᱮᱸ ᱜᱚᱢᱠᱮ
ᱟᱹᱞᱤᱧ ᱟᱹᱞᱤᱧᱟᱜ ᱟᱸᱡᱚᱢᱚᱜ ᱠᱟᱱᱟ?
ᱧᱤᱫᱟᱹ ᱡᱚᱢ ᱦᱩᱭᱩᱜᱼᱟ ᱫᱟᱠᱟ ᱟᱨ ᱟᱹᱞᱩ ᱫᱟᱹᱞ ᱢᱮᱥᱟ ᱠᱟᱛᱮ ᱨᱟᱥᱮ ᱦᱩᱭᱟᱱ ᱦᱟᱜ ᱚᱱᱟᱜᱮ ᱡᱚᱢ ᱦᱩᱭᱱᱟ᱾
ᱟᱞᱤᱝ ᱫᱟᱠᱟ, ᱫᱟᱠᱟ ᱟᱨ ᱟᱞᱩ ᱵᱷᱤᱲ ᱡᱷᱤᱸᱜᱟᱹ ᱫᱟᱹᱞ ᱵᱷᱤᱲ ᱡᱷᱤᱸᱜᱟᱹ ᱵᱷᱟᱹᱡᱤ ᱟᱨ ᱫᱟᱹᱞ,
ᱟᱪᱪᱷᱟ ᱢᱚᱡᱽ ᱜᱮ᱾
ᱜᱚᱢᱠᱮ ᱟᱯᱮᱥᱮᱫ ᱵᱟᱯᱞᱟ ᱠᱚ ᱱᱤᱭᱟᱹ ᱵᱟᱨ ᱫᱚᱢᱮ ᱦᱩᱭ ᱱᱟ ᱥᱮ ᱵᱟᱝ ᱟᱞᱮᱥᱮᱜ ᱢᱟ ᱫᱚᱢᱮ ᱠᱟᱡᱟᱠ ᱵᱟᱯᱞᱟ ᱦᱩᱭᱱᱟ᱾
ᱦᱮᱸ ᱱᱤᱭᱟᱹ ᱵᱟᱨ ᱫᱚ ᱟᱹᱰᱤ ᱠᱚᱢ ᱜᱮ ᱦᱩᱭ ᱠᱟᱱᱟ ᱟᱥᱟᱲ ᱵᱚᱸᱜᱟ ᱦᱚᱸ ᱵᱟᱝ ᱦᱩᱭ ᱞᱮᱱᱟ, ᱟᱨ ᱢᱤᱫᱴᱮᱢᱽ ᱜᱮ ᱦᱩᱭᱱᱟ ᱚᱱᱟ ᱤᱭᱟᱹ ᱵᱟᱹᱭᱥᱟᱹᱠ ᱵᱚᱸᱜᱟ ᱢᱤᱫᱴᱮᱡ ᱦᱩᱭᱱᱟ ᱚᱱᱟ ᱦᱚᱸ ᱠᱩᱲᱤ ᱜᱤᱫᱽᱨᱟᱹᱣᱟᱜ ᱜᱮ ᱦᱩᱭ ᱱᱟ ᱞᱚᱱᱱᱟ ᱞᱟᱦᱟ ᱵᱚ ᱥᱚᱨ ᱵᱚᱨᱚᱧᱪᱚ ᱟᱭᱢᱟ ᱵᱟᱯᱞᱟ ᱦᱩᱭ ᱞᱮᱱᱟ᱾
ᱜᱚᱢᱠᱮ ᱱᱤᱵᱟᱨ ᱫᱚ, ᱱᱤᱭᱟᱹᱵᱟᱨ ᱫᱚ ᱟᱞᱮ ᱱᱚᱱ ᱛᱮ ᱠᱟᱡᱟᱠ ᱵᱟᱯᱞᱟ ᱦᱩᱭᱱᱟ᱾ ᱫᱟᱬᱟᱱ ᱦᱚᱸ ᱚᱝᱠᱟ ᱫᱚᱢᱮ ᱫᱟᱬᱟ ᱵᱟᱲᱟ ᱦᱩᱭᱱᱟ ᱵᱟᱯᱞᱟ ᱠᱚᱨᱮ᱾
ᱚᱸ ᱠᱚᱲᱟ ᱜᱤᱫᱽᱨᱟᱹᱣᱟᱜ ᱦᱚᱸ ᱠᱚᱲᱟ ᱜᱤᱫᱽᱨᱟᱹᱣᱟᱜ ᱦᱚᱸ ᱠᱩᱲᱤ ᱜᱤᱫᱽᱨᱟᱹᱣᱟᱜ ᱦᱚᱸ ᱵᱟᱱᱟᱨᱟᱜ ᱜᱮ?
ᱦᱮᱸ ᱵᱟᱱᱟ ᱦᱚᱲᱟᱜ ᱜᱮ᱾
ᱚ ᱛᱟᱦᱚᱞᱮ ᱵᱟᱹᱨᱭᱟᱹᱛ ᱠᱚᱯᱮ ᱪᱟᱞᱟᱣ ᱵᱟᱲᱟ ᱞᱮᱱ ᱜᱮᱭᱟ?
ᱦᱮᱸ ᱵᱮᱥ ᱠᱚ ᱫᱚᱢᱮ ᱞᱮ ᱪᱟᱞᱟᱣᱱᱟ᱾
ᱟᱯᱮ ᱥᱮᱫ ᱫᱚ ᱪᱮᱫᱞᱮᱠᱟ ᱡᱤᱨᱟᱹᱣ ᱵᱟᱯᱞᱟ ᱥᱮ ᱮᱸ ᱟᱪᱪᱷᱟ ᱵᱟᱨ ᱛᱤᱱᱟᱹᱜ ᱵᱟᱨ ᱯᱮ ᱫᱤᱱ ᱫᱷᱚᱨᱮ ᱵᱟᱯᱞᱟ ᱦᱩᱭᱩᱜ ᱜᱮᱭᱟ ᱟᱯᱮ ᱥᱮᱫ ᱫᱚ ᱛᱟᱦᱟᱞᱮ?
ᱦᱮᱸ ᱵᱟᱨᱯᱮ ᱦᱳᱭ ᱵᱟᱨ ᱯᱮ ᱫᱤᱱ ᱫᱷᱚᱨᱮ᱾ ᱟᱨ ᱱᱮᱛᱟᱨ ᱫᱚ ᱵᱤᱥᱤᱨ ᱵᱷᱟᱜᱽ ᱟᱜᱤᱨ ᱠᱟᱛᱮ ᱠᱚ ᱵᱟᱯᱞᱟᱜ ᱠᱟᱱᱟ᱾
ᱦᱮᱸ ᱟᱫᱚ ᱯᱚᱨᱮᱛᱮ ᱵᱟᱦᱟ ᱥᱟᱣᱟᱭ ᱠᱟᱠᱚ ᱠᱟᱱᱟ ᱠᱚ᱾
ᱦᱳᱭ ᱟᱨ ᱟᱸᱜᱤᱨ ᱵᱟᱯᱞᱟ ᱫᱚ ᱨᱟᱹᱥᱠᱟᱹ ᱵᱟᱝ ᱵᱩᱡᱷᱟᱹᱜᱼᱟ ᱵᱟᱦᱟ ᱥᱟᱶᱟ ᱨᱮᱫᱚ᱾
ᱦᱮᱸ ᱦᱮᱸ
ᱨᱟᱹᱥᱠᱟᱹ ᱫᱚ ᱥᱟᱨ ᱥᱟᱹᱜᱩᱱ ᱵᱟᱯᱞᱟ ᱨᱮᱜᱮ ᱨᱟᱹᱥᱠᱟᱹ ᱫᱚ ᱵᱩᱡᱷᱟᱹᱜ ᱜᱮᱭᱟ᱾
ᱦᱮᱸ ᱦᱮᱸ
ᱥᱟᱨ ᱥᱟᱹᱜᱩᱱ ᱵᱟᱯᱞᱟ ᱨᱮᱫᱚ ᱟᱭᱢᱟ ᱯᱮᱲᱟ ᱠᱚ ᱦᱤᱡᱩᱜ ᱟᱠᱚ,
ᱟᱭᱢᱟ ᱯᱮᱲᱟ ᱦᱚᱸ ᱦᱮᱸ ᱟᱨ ᱨᱟᱹᱥᱠᱟᱹ ᱦᱚᱸ ᱚᱱᱟ ᱨᱮᱜᱮ ᱢᱟᱱᱮ ᱡᱚᱛᱚ ᱛᱚᱵᱮ ᱵᱟᱹᱲᱛᱤ ᱡᱚᱛᱚ ᱦᱚᱲ ᱥᱟᱱᱟᱢ ᱦᱚᱲ ᱠᱚ ᱡᱟᱣᱨᱟᱜᱼᱟ᱾
ᱦᱩᱸ
ᱫᱚᱝ ᱮᱱᱮᱡ ᱠᱚ ᱦᱩᱭᱩᱜᱼᱟ᱾
ᱦᱮᱸ ᱟᱸ ᱵᱟᱦᱟ ᱥᱟᱶᱟ ᱨᱮᱫᱚ ᱨᱟᱹᱥᱠᱟᱹ ᱵᱟᱝ ᱵᱩᱡᱷᱟᱹᱜᱼᱟ ᱯᱮᱲᱟ ᱦᱚᱸᱠᱚ ᱨᱟᱹᱥᱠᱟᱹ ᱵᱟᱝ ᱵᱩᱡᱷᱟᱹᱜᱼᱟ ᱛᱤᱱ ᱠᱚᱨᱮ ᱵᱟᱯᱞᱟ ᱵᱟᱯᱞᱟ ᱥᱟᱨᱥᱨᱤᱱᱤᱭᱟ ᱢᱟᱱᱮ ᱵᱟᱯᱞᱟ ᱦᱩᱭᱮᱱ ᱞᱮᱠᱟ ᱵᱟᱢ ᱵᱩᱡᱷᱟᱹᱣᱮᱫ ᱠᱟᱱᱟ ᱤᱭᱟᱹ ᱨᱮᱫᱚ
ᱦᱮᱸ ᱦᱮᱸ
ᱛᱤᱱ ᱠᱚᱨᱮ ᱯᱟᱨᱩ ᱚᱱᱟ ᱦᱚᱸ ᱵᱟᱦᱟ ᱥᱟᱶᱟ ᱚᱠᱚᱭ ᱫᱚ ᱚᱠᱚᱭ ᱠᱚᱫᱚ ᱟᱹᱰᱤ ᱫᱤᱱ ᱯᱚᱨᱮ ᱜᱤᱫᱽᱨᱟᱹ ᱯᱤᱫᱽᱨᱟᱹ ᱦᱩᱭ ᱠᱟᱛᱮᱫ ᱠᱚ
ᱦᱮᱸ ᱦᱮᱸ ᱚᱱᱠ ᱜᱮ ᱱᱮᱛᱟᱨ ᱞᱟᱦᱟᱛᱮ ᱵᱟᱯᱞᱟ ᱠᱚᱜ ᱠᱟᱱᱟ ᱠᱚ ᱛᱟᱯᱚᱨ ᱢᱟᱱᱮ ᱞᱟᱦᱟ ᱛᱮᱠᱚ ᱚᱲᱟᱜ ᱛᱮᱠᱚ ᱤᱫᱤ ᱥᱮᱴᱮᱨ ᱠᱟᱠᱚ ᱠᱟᱱᱟ ᱛᱟᱯᱚᱨ ᱜᱤᱫᱽᱨᱟᱹ ᱯᱤᱫᱽᱨᱟᱹ ᱛᱟᱯᱚᱨ ᱠᱚ ᱵᱟᱯᱞᱟ ᱫᱚ ᱦᱩᱭᱩᱜ ᱠᱟᱱ ᱛᱟᱠᱚᱣᱟ ᱟᱞᱮ ᱱᱚᱣᱟ ᱠᱚᱨᱮ ᱦᱚᱸ ᱟᱞᱮ ᱟᱛᱳ ᱠᱩᱨᱮ ᱦᱚᱸ
ᱟᱹᱰᱤ ᱡᱟᱭᱜᱟ ᱜᱮ ᱚᱱᱠᱟ
ᱦᱮᱸ
ᱟᱨ ᱱᱮᱛᱟᱨ ᱵᱮᱥᱤ ᱧᱮᱞᱚᱜ ᱠᱟᱱᱟ ᱠᱟᱹᱴᱤᱡ ᱠᱟᱹᱴᱤᱡ ᱩᱢᱮᱨ ᱨᱮᱱ ᱜᱤᱫᱽᱨᱟᱹ ᱠᱚ ᱵᱟᱯᱞᱟᱜ ᱠᱟᱱᱟ
ᱦᱮᱸ ᱦᱩᱭᱩᱜ ᱠᱟᱱ ᱜᱮᱭᱟ ᱟᱥᱚᱞᱮ ᱱᱚᱜᱚᱭ ᱪᱮᱫ ᱟᱵᱩ ᱫᱚ ᱯᱟᱛᱟ ᱪᱷᱟᱛᱟ ᱠᱚ ᱚᱨᱜᱮᱥ ᱯᱨᱳᱜᱨᱟᱢ ᱠᱚ ᱦᱩᱭᱩᱜ ᱠᱟᱱᱟ ᱥᱮ
ᱦᱟᱸ
ᱚᱱᱠᱟᱜᱮ ᱩᱱᱠᱩ ᱡᱟᱦᱟᱸᱭ ᱦᱟᱨᱟ ᱜᱚᱫᱚᱜ ᱠᱚᱲᱟ ᱠᱚ ᱠᱩᱲᱤ ᱠᱚ ᱩᱱᱠᱩ ᱦᱚᱸ ᱪᱟᱞᱟᱜ ᱠᱟᱱᱟ ᱠᱚ ᱱᱮᱛᱟᱨ ᱫᱚ ᱟᱨ ᱪᱮᱫ ᱜᱟᱞᱢᱟᱨᱟᱣ ᱫᱟᱠᱚ ᱦᱮᱸ ᱠᱩᱥᱤᱜ ᱠᱟᱱᱟ ᱠᱚ ᱴᱷᱤᱠᱜᱮᱭᱟ ᱛᱟᱦᱚᱞᱮ ᱚᱲᱟᱜ ᱤᱧ ᱤᱫᱤ ᱢᱮᱭᱟ ᱦᱮ ᱠᱟᱛᱮᱫ ᱠᱚ ᱚᱱᱟ ᱠᱷᱟᱛᱤᱨ ᱠᱚ ᱵᱟᱯᱞᱟᱜ ᱠᱟᱱᱟ ᱦᱩᱰᱤᱧ ᱩᱢᱮᱨ ᱨᱮᱜᱮ ᱟᱵᱟᱨ ᱚᱱᱠᱟ ᱠᱟᱛᱮᱜ ᱫᱤᱭᱮ ᱵᱟᱨᱯᱮ ᱫᱤᱱ ᱛᱟᱦᱮᱸ ᱠᱟᱛᱮᱫ ᱟᱵᱟᱨ ᱠᱚ ᱪᱷᱟᱯᱟᱰᱟᱜ ᱠᱟᱱᱟ
ᱟᱸ
ᱩᱱᱠᱩ ᱫᱚ ᱩᱱᱟᱹᱜ ᱫᱚ ᱵᱟᱠᱚ ᱵᱩᱡ ᱠᱟᱫᱟ ᱥᱮ ᱥᱚᱝᱥᱟᱨ ᱨᱮᱭᱟᱜ ᱫᱚ
ᱦᱮᱸ ᱥᱚᱝᱥᱟᱨ ᱠᱚ ᱪᱟᱯ ᱡᱤᱱᱤᱥ ᱴᱟᱜ ᱵᱟᱠᱚ ᱵᱩᱡᱟᱠᱟᱫᱟ
ᱦᱮᱸ ᱦᱮᱸ
ᱥᱟᱨᱟ ᱡᱩᱣᱟᱹᱱ ᱩᱢᱮᱨ ᱛᱟᱠᱚᱛᱚ
ᱦᱳᱭ ᱦᱳᱭ
ᱥᱮ ᱥᱚᱝᱥᱟᱨ ᱪᱮᱫ ᱡᱤᱱᱤᱥ ᱠᱟᱱᱟ ᱵᱟᱠᱚ ᱵᱩᱡᱽ ᱠᱟᱜᱼᱟ ᱛᱟᱨᱯᱚᱨ ᱱᱤᱝᱠᱟᱹ ᱦᱟᱸᱰᱮ ᱠᱷᱚᱱ ᱱᱟᱰᱮ ᱠᱚ ᱩᱰᱩᱝᱼᱟ ᱱᱟᱰᱮ ᱠᱷᱚᱱ ᱦᱟᱸᱰᱮ ᱠᱚ ᱩᱰᱩᱝᱼᱟ ᱢᱩᱪᱟᱹᱫ ᱨᱮ ᱵᱟᱯᱞᱟ ᱦᱚᱸ ᱵᱟᱝ ᱦᱩᱭᱩᱜ ᱛᱟᱠᱚᱣᱟ ᱚᱠᱚᱭᱟᱜ ᱠᱚ
ᱦᱮᱸ ᱦᱮᱸ
ᱵᱩᱡᱷᱟᱹᱣ ᱠᱚᱦᱚ ᱩᱱᱟᱹᱜ ᱵᱟᱝ ᱛᱟᱦᱮᱱ ᱛᱟᱠᱚᱣᱟ
ᱦᱮᱸ
ᱟᱫᱚ ᱢᱮᱱ ᱦᱩᱭᱩᱜ ᱠᱟᱱᱟ ᱟᱭᱳᱼᱵᱟᱵᱟ ᱦᱚᱸ ᱠᱟᱹᱴᱤᱡ ᱵᱟᱨᱚᱱ ᱫᱚᱨᱠᱟᱨ ᱯᱟᱛᱟ ᱪᱷᱟᱛᱟ ᱫᱟᱸᱬᱟᱱ ᱠᱚᱫᱚ ᱠᱚᱢ ᱩᱢᱟᱹᱨ ᱵᱟᱝᱠᱷᱟᱱ ᱫᱚ ᱠᱚᱭ ᱢᱮ ᱵᱟᱠᱷᱟᱱ ᱫᱚ ᱥᱟᱣᱛᱮ ᱟᱭᱳ ᱵᱟᱵᱟ ᱦᱚᱸ ᱪᱟᱞᱟᱣ ᱫᱚᱨᱠᱟᱨ
ᱦᱮᱸ ᱚᱱᱠᱟ ᱮᱠᱞᱟ ᱫᱚ ᱠᱩᱲᱤ ᱦᱚᱯᱚᱱ ᱠᱚ ᱚᱱᱠᱟ ᱟᱲᱟᱜ ᱫᱟᱹᱲ ᱫᱚ ᱵᱟᱝ ᱦᱮᱸ
ᱵᱟᱠᱷᱟᱱ ᱫᱚ ᱚᱱᱟ ᱫᱚ ᱟᱭᱳ ᱵᱟᱵᱟ ᱟᱜ ᱵᱷᱩᱞ ᱜᱮ ᱦᱤᱥᱟᱹᱵᱽ ᱨᱮ ᱫᱚ
ᱦᱮᱸ
ᱢᱤᱫᱴᱟᱝ
ᱱᱚᱣᱟ ᱦᱮᱸ ᱱᱚᱣᱟ ᱱᱤᱱᱟᱹᱜ ᱠᱚᱢ ᱵᱚᱭᱮᱥ ᱨᱮ ᱛᱮᱨᱚ ᱪᱳᱫᱫᱳ ᱯᱚᱱᱮᱨᱚ ᱥᱳᱞᱳ ᱡᱚᱛᱚ ᱠᱷᱚᱱ ᱢᱟᱫᱽᱫᱷᱚᱢᱤᱠ ᱠᱚ ᱵᱟᱭ ᱮᱢᱮᱜ ᱩᱱ ᱵᱷᱳᱨ ᱫᱚ ᱟᱭᱳ ᱵᱟᱵᱟ ᱡᱟᱦᱟᱸ ᱛᱤᱱᱟᱹᱜ ᱜᱤ ᱫᱟᱲᱮᱭᱟᱜᱼᱟ ᱩᱱᱟᱹᱜ ᱜᱟᱭᱤᱰ ᱥᱮ ᱩᱱᱠᱩᱣᱟᱜ ᱠᱟᱛᱷᱟ ᱜᱤᱫᱽᱨᱟᱹ ᱠᱚᱫᱚ ᱩᱱᱠᱩ ᱚᱱᱮ ᱟᱭᱳ ᱵᱟᱵᱟ ᱟᱜ ᱠᱟᱛᱷᱟ ᱨᱮᱜᱮ ᱡᱩᱫᱤ ᱠᱚ ᱪᱟᱞᱟᱣ ᱠᱚᱜᱼᱟ ᱥᱮᱠᱚ ᱫᱚᱦᱚ ᱫᱟᱲᱮ ᱠᱮᱠᱚᱣᱟ ᱛᱟᱦᱚᱞᱮ ᱠᱷᱟᱡ ᱫᱚ ᱟᱨᱚ ᱱᱟᱯᱟᱭ ᱠᱚᱜᱼᱟ ᱱᱮᱛᱟᱨ ᱟᱭᱩ ᱵᱟᱵᱟ ᱠᱚᱦᱚᱸ ᱩᱱᱟᱹᱜ ᱫᱚ ᱜᱤᱫᱽᱨᱟᱹ ᱪᱮᱛᱟᱱ ᱨᱮᱦᱚᱸ ᱚᱱᱮ ᱫᱚᱢᱮ ᱢᱟᱭᱟ ᱛᱟᱠᱩ ᱛᱚ